ᱦᱮᱸ ᱟᱸᱡᱚᱢᱚᱜ ᱠᱟᱱᱟ ᱤᱧᱟᱹᱜ ᱨᱚᱲ,
ᱦᱮᱸ ᱟᱸᱡᱚᱢᱚᱜ ᱠᱟᱱᱟ᱾
ᱚ ᱟᱪᱪᱷᱟ ᱟᱪᱪᱷᱟ ᱛᱟᱨᱯᱚᱨᱮ ᱪᱮᱫ ᱠᱚᱢ ᱪᱤᱠᱟᱹᱭᱮᱫᱟ?
ᱚᱲᱟᱜ ᱠᱚᱨᱮ ᱜᱮ᱾
ᱠᱟᱹᱢᱤ ᱠᱚ ᱪᱮᱫ ᱪᱮᱫ ᱠᱟᱹᱢᱤ ᱦᱩᱭᱩᱜ ᱠᱟᱱᱟ?
ᱠᱟᱹᱢᱤ ᱠᱚ ᱪᱟᱵᱟᱣ ᱠᱟᱱᱟ᱾
ᱟᱪᱪᱷᱟ ᱟᱪᱪᱷᱟ ᱟᱫᱚ, ᱮᱱ ᱨᱮᱦᱚᱸ ᱪᱮᱫ ᱠᱚᱯᱮ,
ᱟᱢ ᱪᱮᱫ ᱮᱢ ᱪᱤᱠᱟᱹᱭ ᱫᱟ? ᱟᱫᱚ ᱤᱱᱠᱟᱹ ᱫᱚ,
ᱚᱲᱟᱜ ᱠᱚᱨᱮᱜᱮ ᱱᱤᱛᱚᱜ ᱫᱚ ᱦᱤᱱᱟᱹᱧᱟ ᱮᱢᱱᱤᱜᱮ ᱟᱫᱚ ᱪᱮᱜ ᱮᱢ ᱪᱤᱠᱟᱹᱭᱟ, ᱟᱫᱚ,
ᱟᱯᱮᱥᱮᱜ ᱵᱚᱨᱥᱟ ᱨᱮ ᱠᱟᱴᱠᱚᱢ ᱠᱚᱠᱚ ᱧᱟᱢᱚᱜᱼᱟ?
ᱠᱟᱴᱠᱚᱢ ᱠᱚᱫᱚ ᱧᱟᱢ ᱫᱚᱠᱚ ᱧᱟᱢᱚᱜᱼᱟ ᱫᱷᱤᱨᱤ ᱠᱟᱴᱠᱚᱢ ᱠᱚ ᱧᱟᱢᱚᱜᱼᱟ᱾ ᱟᱨ ᱱᱩᱠᱩ ᱮᱢᱱᱤ ᱵᱟᱹᱫᱽ ᱠᱟᱴᱠᱚᱢ ᱦᱚᱸᱠᱚ ᱧᱟᱢᱚᱜᱼᱟ ᱢᱟᱹᱴᱤᱭᱟᱲᱟ ᱡᱟᱭᱜᱟ ᱠᱚᱨᱮ ᱫᱚ ᱟᱫᱚ,
ᱟᱞᱮ ᱥᱮᱫᱜ ᱫᱚ ᱠᱟᱴᱠᱚᱢ ᱵᱟᱹᱱᱩᱜ ᱠᱚᱣᱟ᱾ ᱟᱯᱮᱥᱮᱜ ᱠᱷᱚᱱ ᱟᱞᱮᱥᱮᱜ ᱟᱹᱜᱩ ᱦᱚᱴᱚᱣᱟ ᱞᱮᱯᱮ᱾
ᱠᱟᱴᱠᱚᱢ ᱯᱮ ᱡᱚᱢ ᱠᱚᱣᱟ ᱯᱮ?
ᱟᱯᱮ ᱟᱹᱜᱩ ᱦᱚᱴᱚᱣᱟᱞᱮ ᱯᱮ ᱟᱞᱮ᱾
ᱦᱚᱸ ᱟᱪᱪᱷᱟ ᱟᱪᱪᱷᱟ ᱦᱮᱸ ᱟᱫᱚ ᱱᱟᱦᱟᱜ ᱴᱷᱤᱠ ᱜᱮᱭᱟ ᱚᱥᱚᱢᱚᱭ
ᱠᱚᱣᱟ ᱛᱚ
ᱟᱫᱚ ᱵᱟᱨ ᱯᱮ ᱨᱚᱠᱚᱢ ᱠᱚ ᱧᱟᱢᱚᱜᱼᱟ᱾ ᱚᱱᱟ ᱫᱷᱤᱨᱤ ᱠᱟᱴᱠᱚᱢ ᱠᱚ ᱧᱟᱢᱚᱜ ᱠᱟᱱᱟ ᱟᱨ ᱮᱢᱱᱤ ᱵᱟᱹᱫᱽ ᱠᱟᱴᱠᱚᱢ ᱠᱚ᱾ ᱟᱫᱚ ᱚᱠᱟ ᱞᱮᱠᱟᱱ ᱠᱚ ᱵᱷᱟᱜᱮ ᱯᱮ ᱵᱩᱡᱷᱟᱹᱣ
ᱡᱷᱚᱛᱚ ᱞᱮᱠᱟᱱ ᱜᱮ, ᱢᱳᱴ ᱢᱟᱴ ᱠᱟᱴᱠᱚᱢ ᱞᱤᱭᱮ ᱫᱚᱨᱠᱟᱨ᱾
ᱚ ᱟᱫᱚ ᱟᱞᱮ ᱥᱮᱫ ᱫᱚ ᱱᱟᱦᱟᱜ ᱪᱮᱫ ᱠᱩᱧ ᱞᱟᱹᱭᱟ ᱩᱱᱠᱩ ᱵᱟᱹᱫᱽ ᱠᱟᱴᱠᱚᱢ ᱫᱚ ᱩᱱᱟᱹᱜ ᱵᱟᱠᱚ ᱡᱚᱢ ᱠᱚᱣᱟ, ᱪᱮᱫᱟᱜ ᱥᱮ ᱩᱱᱠᱩ ᱫᱚ ᱵᱟᱠᱚ ᱠᱩᱥᱤᱭᱟᱠᱚᱣᱟ ᱵᱷᱟᱜᱮ ᱵᱟᱠᱚ ᱵᱩᱡᱷᱟᱹᱜᱼᱟ᱾ ᱟᱞᱮ ᱥᱮᱫ ᱡᱟᱹᱥᱛᱤ ᱫᱚ ᱩᱱᱠᱩ ᱦᱳᱭ ᱮᱠᱤ ᱜᱮᱭᱟ ᱠᱚ ᱢᱮᱱᱠᱷᱟᱱ ᱫᱷᱤᱨᱤ ᱠᱟᱴᱠᱚᱢ ᱡᱚᱢ ᱨᱮ ᱡᱮ ᱠᱚ ᱵᱷᱟᱜᱮ ᱵᱩᱡᱷᱟᱹᱜᱼᱟ ᱟᱨ ᱫᱷᱤᱨᱤ ᱠᱟᱴᱠᱚᱢ ᱪᱷᱟᱲᱟ ᱡᱟᱦᱟᱸ ᱩᱱᱠᱩ ᱵᱟᱹᱫᱽ ᱠᱟᱴᱠᱚᱢ, ᱵᱟᱹᱫᱽ ᱠᱟᱴᱠᱚᱢ ᱠᱚ ᱫᱚ ᱩᱱᱟᱹᱜ ᱡᱚᱢ ᱨᱮᱫᱚ ᱵᱷᱟᱜᱮ ᱵᱟᱝ ᱵᱩᱡᱷᱟᱹᱜᱼᱟ᱾ ᱟᱫᱚ ᱚᱱᱟ ᱠᱷᱟᱹᱛᱤᱨ ᱛᱮ ᱡᱟᱹᱥᱛᱤ ᱠᱚ ᱞᱟᱹᱭᱟ ᱵᱟᱝᱻ ᱫᱷᱤᱨᱤ ᱠᱟᱴᱠᱚᱢ ᱜᱮ ᱠᱚ ᱡᱚᱢ ᱠᱟᱣᱟ ᱟᱞᱮ ᱥᱮᱫ ᱫᱚ᱾
ᱱᱚᱱᱛᱮ ᱫᱚ ᱠᱟᱴᱠᱚᱢ ᱜᱮ ᱯᱟᱸᱡᱟ ᱛᱮ ᱵᱟᱞᱮ ᱧᱟᱢᱮᱫ ᱠᱚ᱾
ᱚᱸᱻ᱾
ᱞᱟᱦᱟ ᱛᱮᱫᱚ ᱫᱚᱢᱮ ᱠᱚ ᱳᱸᱰᱳᱸᱜ ᱠᱚᱜᱼᱟ᱾ ᱱᱮᱛᱟᱨ ᱫᱚ ᱳᱸᱰᱳᱸᱜ ᱜᱮ ᱵᱟᱠᱚ ᱳᱸᱰᱳᱸᱠᱚᱜ ᱠᱟᱱᱟ᱾
ᱛᱟᱦᱚᱞᱮ ᱟᱯᱮ ᱚᱱᱛᱮ ᱪᱚ ᱵᱟᱹᱫᱽ ᱠᱚᱨᱮ ᱟᱹᱰᱤ ᱡᱳᱨ ᱵᱤᱥ ᱢᱚᱥᱞᱟ ᱠᱚᱠᱚ ᱞᱟᱜᱟᱣᱟ, ᱤᱱᱟᱹ ᱠᱷᱟᱹᱛᱤᱨ ᱜᱚᱡ ᱪᱟᱵᱟᱣ ᱠᱟᱱᱟ ᱠᱚ᱾
ᱢᱚᱱᱮ ᱦᱚᱭ᱾
ᱟᱫᱚ ᱦᱚᱸᱜᱼᱚᱭ ᱱᱤᱛᱚᱜ ᱦᱳᱲ ᱠᱚ ᱡᱟᱦᱟᱸ ᱠᱚᱨᱮ ᱠᱚ ᱨᱚᱦᱚᱭᱮᱫᱟ᱾ ᱦᱳᱲᱳ ᱠᱚ ᱪᱟᱥ ᱫᱟᱠᱚ᱾ ᱟᱫᱚ ᱡᱟᱹᱥᱛᱤ ᱵᱤᱥ ᱢᱚᱥᱞᱟ ᱠᱚ ᱮᱢᱟᱜ ᱠᱟᱱᱟ, ᱦᱳᱲᱳ ᱠᱚ ᱡᱟᱹᱥᱛᱤ ᱦᱩᱭᱩᱜ ᱠᱟᱱ ᱛᱟᱠᱚᱣᱟ᱾ ᱟᱨ ᱵᱟᱢ ᱮᱢᱟᱜ ᱨᱮᱦᱚᱸ ᱵᱟᱝ ᱜᱟᱱᱚᱜᱼᱟ᱾
ᱦᱮᱸ, ᱚᱱᱟ ᱠᱷᱟᱹᱛᱤᱨ ᱠᱟᱴᱠᱚᱢ ᱵᱟᱹᱱᱩᱜ ᱠᱚᱣᱟ᱾
ᱚᱻ ᱛᱟᱦᱚᱞᱮ ᱚᱱᱛᱮ ᱛᱤᱱᱟᱹᱜ ᱜᱟᱱ ᱦᱳᱲᱳ ᱠᱚᱯᱮ ᱨᱚᱦᱚᱭ ᱠᱮᱫᱟ ᱯᱮ?
ᱯᱳᱰ ᱦᱳᱲᱳ ᱦᱚᱸ ᱨᱚᱦᱚᱭ ᱫᱟᱠᱚ ᱛᱚ᱾ ᱨᱚᱦᱚᱭ ᱫᱟᱠᱚ, ᱛᱤᱱᱟᱹᱜ ᱜᱟᱱ ᱪᱚ ᱨᱚᱦᱚᱭ ᱦᱳᱭ ᱟᱠᱟᱱᱟ ᱤᱧᱫᱚ ᱵᱟᱹᱧ ᱵᱟᱲᱟᱭᱟ᱾
ᱵᱟᱹᱫᱽ ᱥᱮᱫ ᱟᱢ ᱫᱚ ᱵᱟᱢ ᱪᱟᱣ ᱠᱟᱱᱟ᱾
ᱵᱟᱝ᱾
ᱚᱸᱻ᱾ ᱟᱢ ᱫᱚ ᱵᱟᱢ ᱪᱟᱞᱟᱣ ᱵᱟᱲᱟᱜ ᱜᱮᱭᱟ ᱩᱱᱟᱹᱜ ᱫᱚ?
ᱚᱠᱚᱭ ᱪᱟᱞᱟᱜᱼᱟᱭ ᱵᱟᱝ᱾ ᱪᱟᱞᱟᱣ ᱫᱚ ᱫᱚᱥᱮ ᱢᱟᱥᱮ ᱢᱤᱫ ᱫᱷᱟᱣ ᱤᱧ ᱪᱟᱞᱟᱜᱼᱟ, ᱵᱟᱹᱫᱽ ᱠᱚᱫᱚᱧ ᱵᱟᱰᱟᱭ ᱜᱮᱭᱟ ᱚᱠᱟ ᱚᱠᱟ ᱵᱟᱹᱫᱽ ᱠᱟᱱ ᱛᱟᱞᱮᱭᱟ, ᱚᱱᱟ ᱠᱚᱫᱚᱧ ᱵᱟᱰᱟᱭᱟ᱾ ᱟᱨᱚ ᱨᱚᱦᱚᱭ ᱫᱚ ᱵᱟᱝ, ᱞᱟᱦᱟᱛᱮ ᱪᱟᱞᱟᱣ ᱵᱟᱲᱟ ᱦᱳᱭ ᱠᱚᱜᱼᱟ ᱱᱮᱛᱟᱨ ᱫᱚ ᱵᱟᱝ᱾
ᱚᱻ᱾ ᱟᱫᱚ ᱪᱮᱫ ᱞᱮᱠᱟ ᱡᱟᱦᱟᱱᱟᱜ ᱠᱚᱯᱮ ᱠᱟᱹᱢᱤᱭᱟ ᱥᱮ ᱪᱮᱫ ᱞᱮᱠᱟ? ᱤᱱᱟᱹ ᱠᱷᱟᱹᱛᱤᱨ ᱵᱟᱹᱫᱽ
ᱵᱟᱝ ᱵᱟᱝ ᱵᱮᱠᱟᱨ ᱦᱚᱲ, ᱚᱠᱚᱭ ᱫᱚ ᱠᱟᱹᱢᱤᱭᱟᱭ? ᱪᱮᱫ ᱫᱚᱢ ᱪᱤᱠᱟᱹᱭᱟ? ᱟᱲᱟᱜ ᱠᱚᱨᱮ ᱜᱮ ᱛᱟ
ᱱᱮᱛᱟᱨ ᱦᱚᱲ ᱫᱩᱧ ᱧᱮᱞᱮᱫ ᱠᱚᱣᱟ ᱡᱟᱹᱥᱛᱤ ᱟᱫᱚ ᱵᱟᱹᱫᱽ ᱫᱚ ᱵᱟᱠᱚ ᱪᱟᱞᱟᱜ ᱠᱟᱱᱟ ᱱᱤᱭᱟᱹ ᱠᱷᱟᱹᱛᱤᱨ ᱦᱚᱸ ᱦᱩᱭ ᱫᱟᱲᱮᱭᱟᱜᱼᱟ᱾ ᱚᱱᱮ ᱱᱤᱛᱚᱜ ᱫᱚ ᱡᱟᱹᱥᱛᱤ ᱛᱤ ᱧᱮᱞᱚᱜ ᱠᱟᱱᱟ, ᱟᱸ ᱯᱷᱮᱥᱵᱩᱠ, ᱤᱱᱥᱴᱟᱜᱨᱟᱢ ᱠᱚᱨᱮ ᱨᱤᱞᱥ ᱠᱚᱠᱚ ᱛᱮᱭᱟᱨ ᱮᱫᱟ ᱛᱚ, ᱟᱫᱚ ᱚᱱᱟ ᱥᱮ ᱵᱷᱤᱰᱭᱳ ᱠᱚ
ᱵᱟᱝ ᱵᱟᱝ ᱵᱟᱝ, ᱟᱞᱮ ᱫᱚ ᱚᱱᱠᱟ ᱫᱚ ᱵᱟᱝ ᱟᱞᱮ ᱫᱚ ᱩᱱᱟᱹᱜ ᱤᱱᱥᱴᱟᱜᱨᱟᱢ ᱠᱚᱫᱚ ᱵᱟᱝ ᱞᱮ ᱛᱮᱭᱟᱨ ᱜᱮᱭᱟ᱾
ᱦᱚᱸ, ᱦᱚᱸ᱾
ᱛᱮᱭᱟᱨ ᱠᱚ ᱵᱟᱝ ᱞᱮ ᱵᱟᱲᱟᱭ ᱜᱮᱭᱟ᱾
ᱚᱱᱟ ᱦᱚᱛᱚ ᱵᱟᱝ ᱵᱷᱟᱹᱜᱮᱭᱼᱟ᱾
ᱦᱮᱹᱴ ᱥᱩᱫᱷᱩ ᱜᱚᱲᱮ ᱠᱚ ᱠᱚᱭᱚᱜ ᱵᱟᱲᱟ ᱦᱳᱭᱳᱜ ᱚᱱᱟ ᱠᱚ᱾
ᱵᱟᱝ ᱟᱫᱚ ᱚᱱᱟ ᱠᱚᱨᱟᱣ ᱮᱫ ᱫᱚᱠᱚ ᱱᱮᱛᱟᱨ ᱡᱟᱦᱟᱸᱭ ᱠᱚ᱾ ᱱᱚᱣᱟ ᱟᱫᱚ ᱛᱤᱱᱟᱹᱜ ᱴᱟ ᱴᱷᱤᱠ ᱪᱮᱫᱟᱜ ᱥᱮ ᱤᱵᱟᱝ ᱴᱷᱤᱠᱟ, ᱚᱱᱟ ᱦᱚᱸ ᱠᱚᱨᱟᱣ ᱥᱩᱫᱷᱩ ᱢᱤᱫᱴᱟᱝ ᱚᱱᱟ
ᱤᱧ ᱫᱚ ᱩᱱᱟᱹᱜ ᱫᱚ ᱵᱟᱹᱧ ᱵᱟᱲᱟᱭ ᱜᱮᱭᱟ᱾
ᱚ ᱟᱪᱪᱷᱟ, ᱟᱪᱪᱷᱟ᱾ ᱵᱟᱝ ᱟᱫᱚ ᱮᱱ ᱨᱮᱦᱚᱸ ᱧᱮᱞ ᱫᱟᱢᱛᱚ ᱟᱵᱚᱫᱚᱢ ᱧᱮᱞᱮᱫ ᱜᱮᱭᱟ᱾ ᱡᱮ ᱱᱚᱣᱟ ᱠᱚ ᱠᱚᱨᱟᱣ
ᱵᱟᱝ ᱠᱚᱨᱟᱣ ᱭᱮᱫᱟᱠᱚ ᱱᱤᱡᱮ ᱫᱚ ᱧᱮᱞ ᱦᱩᱭᱩᱜ ᱠᱟᱱᱟ ᱟᱨ ᱱᱤᱡᱮ ᱫᱚ ᱠᱚᱨᱟᱭᱟᱠᱚ ᱟᱨᱮᱢ ᱢᱚᱱᱮᱭᱟ ᱤᱧ ᱫᱚ ᱦᱚᱲ ᱠᱚ ᱧᱮᱞᱤᱧ ᱠᱟᱱᱟ ᱮᱠᱫᱚᱢ ᱢᱤᱫᱴᱟᱝ ᱡᱮᱠᱟᱪᱚ ᱮ ᱵᱮᱯᱟᱨ
ᱩᱱᱟᱹ ᱵᱷᱟᱹᱜᱤ ᱫᱚ ᱟᱢ ᱫᱚ ᱵᱟᱢ ᱠᱩᱥᱤᱭᱟᱜᱼᱟ, ᱠᱟᱱᱟ ᱪᱮᱫ ᱞᱮᱠᱟ?
ᱧᱮᱞ ᱫᱩᱧ ᱠᱩᱥᱤᱭᱟᱜᱼᱟ᱾ ᱠᱤᱛᱩ ᱠᱚᱨᱟᱣ ᱫᱚ ᱵᱟᱹᱧ ᱠᱩᱥᱤᱭᱟᱜᱼᱟ᱾
ᱟᱪᱪᱷᱟ, ᱟᱪᱪᱷᱟ, ᱟᱪᱪᱷᱟ, ᱦᱳᱭ᱾
ᱦᱩᱸ᱾
ᱟᱪᱪᱷᱟ ᱛᱟᱦᱞᱮ ᱱᱚᱭ ᱱᱤᱛᱚᱜ ᱢᱟ ᱦᱚᱲᱚ ᱨᱚᱦᱚᱭ ᱫᱚ ᱪᱟᱵᱟᱭᱮᱱᱟ ᱥᱮ ᱟᱹᱨᱤᱭᱟᱜᱤᱭᱟ ᱥᱮ ᱦᱮᱱᱟᱜ ᱜᱮᱭᱟ ᱦᱩᱭᱩᱜ ᱠᱟᱱ ᱜᱮ?
ᱦᱩᱲᱩ ᱨᱚᱦᱚᱭ ᱦᱩᱲᱩ ᱫᱚ ᱟᱹᱣᱨᱤ ᱠᱚ ᱨᱚᱦᱚᱭᱟ᱾ ᱛᱚᱞᱟ ᱟᱨᱤ ᱠᱚ ᱛᱩᱫᱟ ᱥᱮ ᱟᱞᱮ ᱥᱮᱫ ᱨᱮ ᱛᱚᱞᱟ ᱠᱚ ᱛᱩᱫᱟ ᱦᱮᱸ
ᱦᱚᱸ᱾
ᱛᱚᱞᱟ ᱠᱚ ᱛᱩᱫᱟ ᱛᱟᱨ ᱯᱚᱨᱮ
ᱯᱚᱨᱮ ᱠᱚ ᱨᱚᱦᱚᱭᱟ ᱠᱚ ᱥᱮ ᱞᱮᱠᱟ? ᱦᱚᱸ᱾
ᱮᱫᱟ ᱟᱯᱮᱥ ᱫᱚ ᱟᱯᱮ ᱫᱚ ᱟᱞᱟᱫᱟ ᱯᱮ ᱨᱚᱱ ᱜᱮᱭᱟ ᱥᱮ ᱪᱮᱫ? ᱟᱞᱮ ᱥᱮᱫ ᱫᱚ ᱟᱞᱟᱫᱟ ᱠᱚ ᱨᱚᱲ ᱜᱮᱭᱟ᱾ ᱦᱩᱲᱩ ᱠᱚ ᱨᱚᱦᱚᱭᱟ᱾ ᱟᱯᱮ ᱥᱮᱫ ᱫᱚ?
ᱟᱞᱮ ᱥᱮ ᱦᱚᱸ ᱨᱚᱦᱚᱭ ᱫᱚᱠᱚ ᱨᱚᱦᱚᱭᱟ ᱛᱚᱞᱟ ᱜᱮ ᱦᱩᱲᱩ ᱫᱚ ᱵᱟᱝ ᱟᱫᱚ
ᱚ ᱛᱚᱞᱟ ᱠᱚ ᱨᱚᱦᱚᱭᱟ᱾ ᱦᱳᱭ, ᱦᱳᱭ, ᱦᱳᱭ, ᱦᱳᱭ, ᱛᱚᱞᱟ ᱜᱮᱠᱚ ᱨᱚᱦᱚᱭᱟ᱾
ᱟᱫᱚ ᱚᱱᱟ ᱢᱟ ᱚᱱᱟ ᱠᱟᱱ ᱜᱮᱭᱟ ᱟᱫᱚ ᱚᱱᱟ ᱫᱚ ᱦᱳᱲᱳ ᱫᱚ ᱦᱳᱲᱳ ᱢᱮᱱᱛᱮ ᱜᱮ ᱴᱷᱟᱹᱣᱠᱟᱹᱜᱼᱟ᱾ ᱢᱮᱱᱠᱷᱟᱱ ᱞᱟᱹᱭ ᱯᱟᱹᱨᱠᱟᱹᱣ ᱦᱚᱲ ᱡᱟᱹᱥᱛᱤ ᱦᱳᱲᱳ ᱜᱮᱠᱚ ᱞᱟᱹᱭᱟ, ᱢᱮᱱᱠᱷᱟᱱ ᱚᱱᱟ ᱫᱚ ᱦᱚᱲᱳ ᱫᱚ ᱵᱟᱝ ᱠᱟᱱᱟ ᱛᱚᱞᱟ ᱟᱠᱟᱱᱟ ᱦᱮᱸᱥᱮ᱾
ᱦᱳᱭ ᱟᱫᱚ ᱟᱞᱮᱥᱮᱫ ᱫᱚ ᱚᱱᱠᱟ ᱯᱟᱹᱨᱠᱟᱹᱣ ᱦᱩᱭ ᱟᱠᱟᱱᱟ ᱥᱮ ᱟᱨ ᱚᱱᱟ ᱜᱮ ᱞᱟᱹᱭ ᱜᱚᱫᱚᱜᱼᱟ᱾
ᱦᱳᱭ ᱯᱟᱞᱮᱱ ᱟᱫᱚ ᱟᱧᱟᱜ ᱨᱚᱲ ᱫᱚ ᱩᱞᱴᱟᱹ ᱯᱟᱞᱴᱟᱢ ᱵᱩᱡᱷᱟᱹᱣᱫᱟ ᱪᱮᱫ ᱞᱮᱠᱟ?
ᱟᱞᱮ ᱥᱮᱫ ᱦᱚᱸᱛᱚ ᱟᱞᱟᱫᱟ ᱠᱚ ᱨᱚᱲ ᱜᱮᱭᱟ ᱟᱨ ᱟᱯᱮ ᱥᱮᱫ ᱦᱚᱸᱛᱚ ᱟᱞᱟᱫᱟ ᱠᱚ ᱨᱚᱲ ᱜᱮᱭᱟ᱾
ᱦᱳᱭ, ᱦᱳᱭ, ᱦᱤᱭ ᱟᱞᱟᱫᱟ ᱫᱚ ᱟᱞᱟᱫᱟ ᱜᱮ
ᱦᱚᱸ ᱚᱱᱟ ᱛᱮ ᱨᱚᱲ ᱠᱚ ᱠᱟᱹᱴᱤᱡ ᱵᱟᱝ ᱵᱩᱡᱷᱩᱜᱼᱟ᱾
ᱟᱪᱪᱷᱟ ᱦᱚᱭ ᱟᱪᱪᱷᱟ ᱟᱯᱮ ᱥᱮᱫ ᱫᱚ ᱦᱳᱲᱳ ᱠᱚ ᱨᱚᱦᱚᱭ ᱥᱟᱶ ᱥᱟᱶᱛᱮ ᱟᱨ ᱪᱮᱫ ᱠᱚᱠᱚ ᱨᱚᱦᱚᱭᱟ ᱤᱱᱠᱟᱹ? ᱥᱚᱵᱽᱡᱤ ᱠᱚ ᱱᱤᱠᱟᱹ ᱟᱱᱟᱡ ᱠᱚ
ᱦᱮᱸᱻᱦᱮᱸ ᱥᱚᱵᱽᱡᱤ ᱠᱚ ᱨᱚᱦᱚᱭᱟ ᱟᱞᱩ ᱠᱚ ᱨᱚᱦᱚᱭᱟ ᱢᱟᱱᱮ ᱡᱟ ᱡᱟᱵᱚᱛᱤ ᱡᱚᱛᱚ ᱥᱚᱵᱽᱡᱤ ᱠᱚ ᱨᱚᱦᱚᱭᱟ ᱟᱹᱞᱩ, ᱵᱮᱜᱩᱱ, ᱰᱷᱮᱸᱲᱚᱥ
ᱟᱨ ᱪᱮᱜ ᱠᱚ?
ᱡᱷᱤᱸᱜᱟᱹ ᱛᱟᱨᱯᱚᱨᱮ ᱚᱱᱮ ᱪᱮᱫ ᱠᱚ ᱞᱟᱹᱭᱟ ᱡᱷᱤᱸᱜᱟ. ᱠᱚ ᱡᱟᱦᱟ ᱟᱱᱟᱡᱽ ᱠᱚ ᱢᱮᱱᱟᱜᱼᱟ ᱡᱷᱚᱛᱚ ᱜᱮᱠᱚ ᱨᱚᱦᱚᱭᱟ᱾ ᱟᱨ ᱟᱞᱮ ᱥᱮ ᱢᱟᱛᱚ ᱦᱟᱹᱛᱤ ᱠᱚ ᱦᱤᱡᱩᱜᱼᱟ᱾ ᱡᱚᱛᱚ ᱠᱚ ᱡᱚᱢ ᱪᱟᱵᱟᱭᱟ ᱢᱟᱱᱮ ᱚᱫᱷᱮᱠ ᱯᱟᱨᱥᱮᱱ ᱟᱞᱮᱭᱟᱜ ᱦᱩᱭᱩᱜᱼᱟ ᱟᱨ ᱚᱫᱷᱮᱠ ᱯᱟᱨᱥᱮᱱ ᱦᱟᱹᱛᱤᱭᱟᱜ ᱦᱩᱭᱩᱜᱼᱟ ᱚᱱᱠᱟᱜᱮ ᱟᱞᱮ ᱦᱚᱸ ᱦᱳᱲᱳ ᱞᱮ ᱪᱟᱥᱟ᱾ ᱟᱞᱮ ᱚᱱᱟ ᱦᱚᱸ ᱚᱫᱷᱮᱠ ᱯᱟᱨᱥᱮᱱ ᱟᱞᱮ ᱞᱟᱹᱜᱤᱫ ᱟᱨ ᱚᱫᱷᱮᱠ ᱯᱟᱨᱥᱮᱱ ᱦᱟᱹᱛᱤ ᱞᱟᱹᱜᱤᱫ
ᱟᱫᱚ ᱚᱱᱟ ᱦᱚᱸᱛᱚ ᱩᱝᱠᱩ ᱦᱚᱸᱛᱚ ᱞᱟᱡ ᱨᱮᱸᱜᱮᱡᱽ ᱡᱟᱞᱟ ᱫᱚ ᱚᱠᱟ ᱛᱮᱠᱚ ᱪᱟᱞᱟᱜᱼᱟ᱾ ᱩᱝᱠᱩ ᱦᱚᱸᱫᱚ ᱡᱚᱢ ᱫᱚ ᱦᱩᱭᱩᱜ ᱛᱟᱠᱚ ᱜᱮᱭᱟ ᱟᱨ ᱥᱟᱶᱛᱮ ᱦᱟᱹᱛᱤ ᱦᱚᱸᱛᱚ ᱟᱵᱚᱨᱮᱱ ᱵᱚᱸᱜᱟ ᱵᱩᱨᱩ ᱠᱟᱱ ᱜᱮᱭᱟ ᱠᱚ ᱟᱫᱚ ᱩᱝᱠᱩ ᱵᱚᱸᱜᱟ ᱵᱩᱨᱩ ᱠᱚ ᱡᱚᱢ ᱞᱮᱠᱷᱟᱱ ᱚᱱᱟ ᱛᱮᱫᱚ ᱪᱮᱫ ᱦᱚᱸ ᱵᱟᱝ ᱪᱤᱠᱟᱹᱜᱼᱟ ᱞᱟᱹᱭᱟᱠᱚ ᱪᱮᱛᱟ ᱦᱟᱹᱛᱤ ᱡᱮ ᱠᱚ ᱡᱚᱢᱟ ᱡᱟᱦᱟᱸ ᱛᱤᱱᱟᱹᱜ ᱜᱟᱱ ᱜᱮ ᱟᱨᱦᱚᱸ ᱤᱱᱟᱹᱜ ᱜᱟᱱ ᱜᱮ ᱥᱟᱨᱥᱟᱣ ᱛᱟᱦᱮᱱᱟ ᱢᱟᱱᱮ ᱚᱱᱟ ᱫᱚ ᱵᱟᱝ ᱵᱮᱠᱟᱨᱚᱜᱼᱟ ᱞᱟᱹᱭᱟ ᱠᱚ ᱪᱮᱛᱟ ᱥᱮ ᱵᱟᱝ ᱠᱚᱢᱚᱜᱼᱟ ᱦᱟᱹᱛᱤ ᱠᱚ ᱡᱚᱢ ᱞᱮᱠᱷᱟᱱ ᱟᱫᱚ ᱛᱤᱱᱟᱹᱜᱴᱟ ᱥᱟᱹᱨᱤᱭᱟ ᱵᱟᱝ ᱥᱟᱹᱨᱤᱭᱟ ᱨᱮᱱᱟᱜ
ᱜᱷᱟᱱᱮ ᱜᱷᱟᱱᱮ ᱜᱮ ᱦᱟᱹᱛᱤ ᱠᱚᱫᱚ ᱠᱚ ᱦᱤᱨᱤ ᱞᱮᱭᱟ ᱚᱲᱟᱜ ᱠᱚᱨᱮ ᱠᱚ ᱡᱟᱱᱟᱞᱟ ᱞᱮᱠᱟᱛᱮ ᱠᱚ ᱩᱭᱩ ᱦᱚᱴᱚ ᱟᱞᱮᱭᱟ
ᱟᱫᱚᱲᱟᱜ ᱠᱚ ᱵᱟᱠᱚ ᱨᱟᱹᱯᱩᱫ ᱵᱟᱲᱟ ᱟᱠᱟᱫᱟ ᱤᱱᱠᱟᱹ ᱫᱚ
ᱨᱟᱹᱯᱩᱫ ᱢᱟᱱᱮ ᱵᱷᱟᱜᱮ ᱚᱲᱟᱜ ᱠᱷᱚᱱ ᱢᱤᱫ ᱫᱷᱟᱣ ᱪᱤᱠᱟ ᱟᱠᱟᱱᱟ ᱚᱲᱟᱜ ᱨᱮ ᱯ ᱵᱟᱠᱷᱳᱞ ᱚᱲᱟᱜ ᱛᱚ ᱯᱩᱨᱟᱹ ᱵᱟᱭᱨᱮ ᱨᱮ ᱫᱚᱦᱚ ᱦᱩᱭ ᱞᱮᱱᱟ ᱦᱳᱲᱳ ᱵᱚᱥᱛᱟ ᱠᱚ ᱚᱸᱰᱮ ᱠᱷᱚᱱ ᱢᱤᱫᱴᱟᱝ ᱵᱚᱥᱛᱟᱭ ᱜᱚᱦᱚᱲ ᱩᱰᱩᱠ ᱠᱮᱫ ᱛᱮ ᱦᱟᱹᱛᱤ ᱟᱨᱮ ᱤᱫᱤ ᱠᱮᱫᱟᱭ ᱜᱚᱦᱚᱲ ᱜᱚᱦᱚᱲ ᱠᱟᱛᱮ ᱚᱱᱠᱟ ᱦᱩᱭ ᱠᱟᱱᱟ ᱛᱟᱯᱚᱨᱮ ᱡᱟᱱᱟᱞᱟ ᱞᱮᱠᱟᱛᱮ ᱩᱭᱩᱝ ᱦᱚᱴᱚ ᱟᱠᱟᱫ ᱞᱮᱭᱟ ᱠᱚ ᱯᱚᱴᱚᱞ ᱟᱞᱮᱭᱟᱜ ᱨᱟᱪᱟ ᱛᱮᱫᱚ ᱰᱮᱨᱤ ᱦᱤᱞᱳᱜ ᱜᱮ ᱦᱟᱹᱛᱤ ᱫᱚᱠᱚ ᱥᱮᱱᱚᱜᱼᱟ
ᱟᱪᱷᱟ- ᱟᱪᱷᱟ ᱟᱫᱚ ᱵᱚᱛᱚᱨ ᱵᱟᱯᱮ ᱵᱚᱛᱚᱨᱚᱜᱼᱟ ᱱᱤᱝᱠᱟᱹ ᱡᱮ ᱡᱚᱠᱷᱚᱱ ᱠᱚ ᱪᱟᱞᱟᱜ ᱠᱟᱱᱟ ᱟᱯᱮᱭᱟᱜ ᱨᱟᱪᱟᱛᱮ ᱟᱨ ᱵᱟᱝ ᱚᱲᱟᱜ ᱠᱷᱚᱱᱟᱜ ᱦᱳᱲᱳ ᱵᱚᱥᱛᱟ ᱠᱚ ᱪᱟᱣᱞᱮ ᱵᱚᱥᱛᱟ ᱠᱚ ᱜᱚᱦᱚᱲ ᱩᱰᱚᱝᱮᱫ ᱛᱟᱯᱮᱭᱟ
ᱵᱩᱡᱷᱟᱹᱜᱼᱟ᱾ ᱟᱨ ᱦᱚᱲᱟᱜ ᱚᱲᱟᱜ ᱠᱚ ᱨᱟᱹᱯᱩᱫ ᱵᱟᱲᱟ ᱟᱠᱟᱫᱟ᱾ ᱟᱞᱮ ᱚᱲᱟᱜ ᱦᱚᱸᱠᱚ ᱨᱟᱹᱯᱩᱫ ᱵᱟᱲᱟ ᱟᱠᱟᱫᱟ ᱮ ᱤᱥᱵᱮᱥᱴᱟᱨ ᱠᱚ ᱪᱷᱟᱰᱟᱣ ᱟᱠᱟᱱᱟ᱾
ᱟᱫᱚ ᱦᱚᱸᱜᱚᱭ ᱡᱮ ᱚᱲᱟᱜ ᱠᱚ ᱨᱟᱹᱯᱩᱫᱮᱫᱽ ᱛᱟᱯᱮᱭᱟ ᱵᱟᱝ ᱱᱚᱜᱼᱚᱭ ᱡᱟᱦᱟᱸ ᱦᱳᱲᱳ ᱠᱚ ᱤᱫᱤᱭᱮᱫ ᱛᱟᱯᱮᱭᱟ ᱠᱚ ᱪᱟᱣᱞᱮ ᱠᱚ ᱤᱫᱤᱭᱮᱫ ᱛᱟᱯᱮᱭᱟ᱾ ᱟᱫᱚ ᱱᱚᱣᱟ ᱤᱫᱤᱠᱟ ᱠᱟᱛᱮ ᱥᱚᱨᱠᱟᱨ ᱚᱠᱟ ᱴᱷᱮᱱ ᱵᱟᱯᱮ ᱞᱟᱹᱭ ᱠᱟᱫᱟ ᱵᱟᱝ ᱡᱟᱦᱟᱸᱭ ᱯᱷᱚᱨᱮᱥᱴ ᱰᱤᱯᱟᱨᱴᱢᱮᱱᱴ ᱢᱮᱱᱟᱜ ᱠᱚ ᱱᱩᱠᱩ ᱠᱚ ᱵᱟᱯᱮ ᱞᱟᱹᱭᱟᱠᱚ ᱡᱮᱼ ᱱᱤᱱᱟᱹᱜ ᱜᱟᱱ ᱟᱞᱭᱟᱜ ᱠᱷᱚᱭ ᱠᱷᱩᱛᱤᱭᱮᱱ ᱛᱟᱞᱮᱭᱟ ᱱᱚᱣᱟ ᱨᱮᱱᱟᱜ ᱠᱷᱩᱛᱤ ᱯᱩᱨᱚᱱᱚ ᱚᱠᱚᱭ ᱮᱢᱚᱜᱼᱟ ᱱᱚᱣᱟ ᱠᱚ ᱵᱟᱯᱮ ᱞᱟᱹᱭ ᱠᱟᱫ ᱠᱚᱣᱟ
ᱚᱱᱟ ᱠᱚᱫᱚ ᱠᱩᱞᱤ ᱠᱚᱫᱚ ᱵᱟᱝ ᱦᱩᱭ ᱠᱟᱱᱟ ᱟᱫᱚ ᱢᱟᱱᱮ ᱡᱚᱠᱷᱚᱱ ᱦᱟᱹᱛᱤ ᱠᱚᱠᱚᱦᱤᱡᱩᱜᱼᱟ ᱛᱠᱷᱚᱱ ᱢᱤᱫᱴᱟᱝ ᱠᱮᱱᱵᱟᱹᱥ ᱜᱟᱹᱰᱤ ᱵᱚᱞᱱᱟ᱾ ᱛᱚᱠᱷᱚᱱ ᱩᱱᱤᱨᱮ ᱠᱚᱞᱤ ᱦᱚᱴᱚ ᱠᱟᱭ ᱥᱚᱛᱚᱨᱠᱚ ᱛᱟᱦᱮᱱ ᱯᱮ ᱱᱤᱛᱚᱜ ᱦᱟᱹᱛᱤ ᱢᱮᱱᱟᱜ ᱠᱚᱣᱟ ᱱᱩᱱᱟᱹᱜᱴᱤᱡ ᱫᱚᱞ ᱥᱮ ᱛᱤᱱᱟᱹᱜ ᱱᱚᱝᱠᱟ ᱠᱚ ᱥᱚᱛᱚᱨᱠᱚ ᱠᱚ ᱦᱚᱴᱚ ᱠᱟᱜ ᱟᱠᱚ ᱟᱫᱚ ᱚᱱᱟ ᱠᱚᱫᱚ ᱞᱟᱹᱭ ᱫᱚ ᱵᱟᱝ ᱦᱩᱭ ᱟᱠᱟᱱᱟ ᱥᱚᱨᱠᱟᱨ ᱠᱚᱴᱷᱮᱱ
ᱟᱫᱚ ᱞᱟᱹᱭᱟᱠᱚ ᱡᱚᱛᱚ ᱠᱷᱟᱹᱛ ᱡᱚᱢ ᱞᱟᱹᱜᱤᱫ ᱫᱚ
ᱦᱮᱸ ᱮᱢ ᱫᱚᱠᱚ ᱮᱢᱚᱜᱼᱟ᱾ ᱟᱸᱡᱚᱢ ᱫᱚᱸᱧ ᱟᱸᱡᱚᱢ ᱠᱟᱫᱟ ᱮᱢᱚᱜᱼᱟᱠᱚ ᱠᱤᱱᱛᱩ ᱤᱭᱟᱹ ᱠᱚᱫᱚ ᱵᱟᱝ ᱦᱩᱭ ᱠᱟᱱᱟ ᱛᱚ
ᱚᱸ ᱵᱷᱟᱜᱤ ᱜᱮ ᱛᱟᱦᱚᱞᱮ ᱟᱨ ᱛᱟᱦᱚᱞᱮ ᱱᱤᱛᱚᱜ ᱫᱚ ᱛᱟᱦᱚᱞᱮ ᱠᱚ ᱦᱮᱡ ᱠᱟᱱᱟ ᱥᱮ ᱵᱟᱝ ᱟᱯᱮ ᱥᱮᱫ?
ᱦᱮᱸ ᱢᱮᱱᱟᱜ ᱫᱚ ᱢᱮᱱᱟᱜ ᱠᱚᱣᱟ ᱢᱤᱫᱴᱟᱝ ᱡᱮᱫ ᱯᱷᱟᱸᱠᱟ ᱛᱟᱦᱮᱱᱟ ᱚᱱᱠᱟ ᱫᱚ ᱵᱟᱝ, ᱢᱤᱫᱴᱟᱝ ᱵᱟᱨᱭᱟ ᱦᱩᱞᱮᱭᱚ ᱠᱚ ᱛᱟᱦᱮᱱᱟ ᱾ ᱚᱱᱟ ᱥᱤᱧ ᱛᱟᱢ ᱧᱤᱫᱟᱹ ᱛᱟᱢ ᱪᱟᱞᱟᱜ ᱡᱚᱠᱷᱚᱱ ᱪᱟᱞᱟᱜ ᱟᱞᱮᱼᱼ ᱢᱟᱱᱮ ᱪᱟᱞᱟᱜ ᱟᱠᱚ ᱛᱚᱠᱷᱚᱱ ᱢᱤᱫᱴᱟᱝ ᱵᱚᱛᱚᱨ ᱜᱮ ᱵᱩᱡᱷᱩᱜᱼᱟ ᱾ ᱱᱤᱛᱚᱜ ᱡᱩᱫᱤ ᱟᱞᱮ ᱥᱮᱫ ᱦᱤᱨᱤ ᱯᱮ ᱪᱟᱞᱟᱜ ᱟᱯᱮ ᱛᱚᱠᱷᱚᱱ ᱡᱚᱠᱷᱚᱱ ᱯᱮ ᱪᱟᱞᱟᱜᱼᱟ ᱛᱚᱠᱷᱚᱱ ᱢᱤᱫᱴᱟᱝ ᱵᱚᱛᱚᱨ ᱜᱮ ᱵᱩᱡᱷᱟᱹᱜᱼᱟ ᱾ ᱟᱹᱰᱤ ᱢᱟᱨᱟᱝ ᱵᱤᱨ ᱯᱟᱨᱚᱢ ᱦᱩᱭᱩᱜ ᱟ ᱛᱚ ᱡᱚᱠᱷᱚᱱ ᱛᱚᱠᱷᱚᱱ ᱠᱚ ᱩᱰᱩᱠ ᱫᱟᱲᱮᱭᱟᱜᱼᱟ ᱾
ᱟᱪᱷᱟ ᱚᱱᱟ ᱵᱤᱨ ᱨᱮ ᱥᱩᱫᱩ ᱦᱟᱹᱛᱤ ᱜᱮ ᱦᱮᱱᱟᱜ ᱠᱚᱣᱟ ᱛᱟᱹᱨᱩᱵ ᱠᱚᱫᱚ ᱤᱱᱠᱟᱹ ᱦᱮᱱᱟᱜ ᱠᱚᱣᱟ ᱥᱮ ᱵᱟᱝ ᱛᱟᱹᱨᱩᱵ ᱠᱚ ᱦᱚᱨᱤᱱ ᱠᱚ
ᱛᱩᱭᱩ ᱢᱮᱱᱟᱜ ᱠᱚᱣᱟ ᱦᱚᱲ ᱨᱮᱱ ᱢᱮᱱᱟᱜ ᱠᱚᱣᱟ ᱡᱚᱛᱚ ᱜᱮ ᱢᱮᱱᱟᱜ ᱠᱚᱣᱟ,
ᱚᱸ ᱾
ᱦᱟᱹᱛᱤ ᱜᱮ ᱵᱮᱥᱤ ᱯᱚᱨᱤᱢᱟᱱ ᱢᱮᱱᱟᱜ ᱠᱚᱣᱟ
ᱟᱞᱮᱥᱮᱫ ᱫᱚ ᱤᱱᱠᱟᱹ ᱛᱚᱭᱩ ᱠᱚ ᱦᱟᱹᱛᱤ ᱠᱚ ᱦᱚᱨᱤᱱ ᱠᱚᱫᱚ ᱩᱱᱟᱹᱜ ᱵᱟᱝ ᱧᱮᱞ ᱵᱟᱲᱟ ᱟᱠᱟᱱᱟ ᱥᱩᱨ ᱠᱷᱚᱱᱟᱜ ᱫᱚ ᱟᱸᱡᱚᱢ ᱦᱩᱭᱩ ᱟᱠᱟᱱᱟ ᱚᱱᱟ ᱴᱤᱵᱷᱤ ᱠᱚᱨᱮ
ᱤᱱᱟᱹ ᱦᱚᱨᱤᱱ ᱫᱚ ᱵᱟᱝ ᱧᱮᱞ ᱦᱩᱭ ᱠᱟᱱᱟ ᱠᱤᱱᱛᱩ ᱛᱩᱭᱩ ᱫᱚ ᱧᱮᱞ ᱦᱩᱭᱩ ᱟᱠᱟᱱᱟ ᱟᱞᱮᱥᱮᱫ᱾
ᱟᱞᱮ ᱫᱚ,
ᱛᱳᱭᱳ ᱫᱚ ᱢᱮᱱᱟᱜ ᱠᱚᱣᱟ ᱛᱳᱭᱳ ᱫᱚᱧ, ᱟᱨ
ᱦᱳᱭ ᱟᱫᱚ ᱦᱚᱸᱜᱼᱚᱭ ᱡᱮᱢᱚᱱ ᱱᱚᱸᱰᱮ ᱡᱟᱦᱟᱸ ᱞᱮᱠᱟᱞᱟᱝ ᱨᱚᱯᱚᱲ ᱠᱟᱱᱟ ᱢᱟᱱᱮ ᱤᱧ ᱫᱚ ᱨᱚᱲ ᱦᱚᱪᱚ ᱣᱟᱹᱧ ᱤᱧᱟᱹᱜ ᱠᱟᱛᱷᱟ ᱪᱮᱛᱟᱱ ᱫᱚ ᱟᱢᱫᱚ ᱟᱞᱚᱢ ᱨᱚᱲᱟ ᱵᱟᱠᱷᱟᱱ ᱠᱟᱛᱷᱟ ᱫᱚ ᱰᱤᱥᱴᱟᱵᱚᱜ ᱛᱟᱞᱟᱝ ᱦᱮᱸ ᱥᱮ ᱚᱱᱟ ᱠᱟᱛᱷᱟᱧ ᱞᱟᱹᱭᱮᱫᱟ ᱟᱫᱚ ᱤᱧᱫᱚᱧ ᱨᱚᱲᱟ ᱫᱟ ᱡᱟᱦᱟᱱᱟᱜ ᱜᱮ ᱟᱫᱚ ᱚᱱᱟ ᱛᱟᱦᱚᱞᱮ ᱤᱭᱟᱹ ᱪᱟᱵᱟ ᱠᱟᱛᱮ ᱟᱢ ᱨᱚᱲ ᱢᱮ ᱢᱟ ᱢᱟ ᱞᱟᱹᱭ ᱢᱮ ᱟᱫᱚ
ᱛᱳᱭᱳᱧ ᱧᱮᱞ ᱠᱟᱜ ᱠᱚᱣᱟ ᱦᱚᱨᱤᱱ ᱫᱚ ᱵᱟᱹᱧ ᱧᱮᱞ ᱠᱟᱜ ᱠᱚᱣᱟ᱾
ᱚ ᱟᱪᱪᱷᱟ ᱟᱪᱪᱷᱟ ᱟᱪᱪᱷᱟ ᱟᱫᱚ ᱟᱞᱮ ᱥᱮᱫ ᱫᱚ ᱱᱚᱛᱮ ᱫᱚᱱᱟᱜ ᱤᱱᱠᱟᱹ ᱫᱚ ᱵᱟᱝ ᱠᱟᱱᱟ ᱱᱟᱢᱟᱞ ᱫᱤᱥᱚᱢ ᱛᱚ ᱟᱞᱮ ᱥᱮᱫ ᱫᱚ᱾ ᱟᱫᱚ ᱟᱞᱮ ᱥᱮᱫ ᱫᱚ ᱤᱱᱠᱟᱹ ᱚᱠᱚᱭ ᱩᱱᱟᱜ ᱮ ᱧᱮᱞᱮᱫ ᱠᱚᱣᱟ ᱵᱟᱝ ᱥᱩᱨ ᱨᱮ ᱵᱤᱨ ᱦᱚᱸ ᱵᱟᱹᱱᱩᱜᱼᱟ ᱚᱱᱛᱮ ᱫᱚ, ᱦᱟᱹᱛᱤ ᱦᱚ ᱚᱠᱟᱨᱮᱢ ᱧᱟᱢᱮᱭᱟ ᱟᱨ ᱟᱠᱟ ᱠᱷᱚᱱᱚᱮᱢ ᱧᱮᱞᱮᱭᱟ ᱦᱮᱸᱥᱮ, ᱤᱱᱠᱟᱹᱱᱟᱜ ᱫᱚ ᱵᱟᱝ ᱧᱮᱞ ᱦᱩᱭ ᱠᱟᱱᱟ ᱟᱞᱮ ᱥᱮᱫ ᱫᱚ ᱟᱫᱚ ᱟᱯᱮ ᱥᱮᱫ ᱫᱚᱢ ᱞᱟᱹᱭ ᱫᱟᱢ ᱧᱮᱞ ᱟᱠᱟᱫ ᱠᱚᱣᱟᱢ ᱟᱹᱰᱤ ᱱᱟᱯᱟᱭ ᱢᱤᱫᱴᱟᱝ ᱵᱷᱟᱜᱮ ᱠᱟᱛᱷᱟᱢ ᱞᱟᱹᱭ ᱠᱮᱫᱟ᱾ ᱟᱫᱚ ᱡᱟᱦᱟᱸ ᱛᱤᱥ ᱢᱚᱱᱮᱫᱟᱹᱧ ᱡᱩᱫᱤ ᱟᱯᱮ ᱥᱮᱫ ᱤᱧ ᱪᱟᱞᱟᱜᱼᱟ ᱾
ᱦᱳᱭ ᱦᱟᱹᱛᱤ ᱧᱮᱞ ᱦᱤᱡᱩᱜ ᱯᱮ,
ᱦᱳᱭ ᱪᱟᱞᱟᱜ ᱟᱞᱮ ᱛᱟᱦᱞᱮ ᱡᱚᱠᱷᱚᱱ ᱠᱚ ᱪᱟᱞᱟᱜᱼᱟ ᱟᱯᱮᱥᱮᱫ,
ᱦᱳᱭ ᱟᱞᱮ ᱥᱮᱫ ᱢᱟᱛᱚ ᱦᱟᱹᱛᱤ ᱧᱮᱧᱮᱞ ᱠᱚ ᱦᱤᱡᱩᱜᱼᱟ ᱥᱟᱺᱜᱤᱧ ᱥᱟᱺᱜᱤᱧ ᱦᱚᱲ ᱠᱚ, ᱚᱛ ᱨᱮ ᱟᱯᱮ ᱡᱩᱫᱤ ᱥᱚᱢᱚᱭ ᱠᱚ ᱠᱩᱲᱟᱹᱜ ᱛᱟᱯᱮ ᱠᱷᱟᱱ ᱦᱟᱹᱛᱤ ᱧᱮᱧᱮᱞ ᱠᱚ ᱦᱤᱡᱩᱜ
ᱚᱸᱻ ᱟᱨ ᱚᱱᱛᱮ ᱵᱤᱨ ᱥᱩᱠᱨᱤ ᱠᱚ ᱧᱟᱢᱚᱜ ᱜᱮᱭᱟ ᱟᱯᱮ ᱥᱮᱡ?
ᱦᱩᱸ ᱢᱮᱱᱟᱜ ᱠᱚᱣᱟ ᱢᱤᱫᱴᱟᱝ ᱵᱟᱨᱭᱟ ᱜᱟᱱ, ᱤᱧ ᱫᱚ ᱵᱟᱹᱧ ᱧᱮᱞ ᱵᱟᱲᱟ ᱟᱠᱟᱜ ᱠᱚᱣᱟ ᱠᱤᱱᱛᱩ ᱞᱟᱹᱭᱟᱠᱚ ᱛᱚ ᱢᱮᱱᱟᱜ ᱠᱚᱣᱟ,
ᱥᱮᱸᱱᱫᱨᱟ ᱠᱚ ᱵᱟᱠᱚ ᱪᱟᱜᱼᱟ, ᱜᱚᱡ ᱠᱚᱣᱟ ᱠᱚ?
ᱥᱮᱸᱫᱽᱨᱟ ᱫᱚ ᱩᱱᱟᱹᱜ ᱫᱚ ᱵᱟᱠᱚ ᱪᱟᱞᱟᱜ ᱜᱮᱭᱟ ᱚᱠᱚᱭ ᱠᱚᱫᱚ ᱠᱚ ᱪᱟᱞᱟᱜ ᱜᱮᱭᱟ ᱾ ᱱᱚᱱᱛᱮᱱ ᱦᱚᱲ ᱢᱟᱛᱚ ᱛᱚᱭᱳ ᱡᱤᱞ ᱦᱚᱠᱚ ᱡᱚᱢ ᱜᱮᱭᱟ,
ᱛᱚᱭᱳ ᱡᱤᱞ ᱦᱚᱸ?
ᱦᱳᱭ ᱟᱸᱡᱚᱢ ᱵᱟᱲᱟ ᱠᱟᱜ ᱠᱚᱣᱟᱹᱧ ᱛᱚ ᱞᱟᱹᱭᱟ ᱠᱚ ᱛᱚᱭᱳ ᱡᱮᱞ ᱡᱚᱢ ᱞᱮᱠᱷᱟᱱ
ᱛᱚᱭᱳ ᱡᱤᱞ ᱡᱚᱢ ᱞᱮᱠᱷᱟᱱ ᱟᱹᱰᱤ ᱠᱤᱪᱷᱩ ᱨᱳᱜᱽ ᱟᱡᱟᱨ ᱠᱚ ᱱᱟᱯᱟᱭᱚᱜᱼᱟ ᱥᱮ ᱪᱮᱛᱟ ᱠᱚ ᱞᱟᱹᱭᱟ ᱤᱧᱦᱚ ᱟᱡᱚᱢ ᱫᱚᱧ ᱟᱡᱚᱢ ᱟᱠᱟᱫ ᱠᱚ ᱜᱮᱭᱟ ᱾
ᱦᱳᱭᱧ ᱟᱸᱡᱚᱢ ᱠᱟᱫᱟ ᱚᱱᱟ